ᱦᱮᱸ ᱢᱮᱰᱟᱢ ᱱᱟᱯᱟᱭ ᱜᱮᱛᱚ
ᱱᱟᱯᱟᱭ ᱢᱮᱰᱟᱢ ᱫᱟ ᱟᱞᱚᱵᱮᱱ ᱢᱮᱛᱟ ᱞᱤ
ᱪᱮᱫᱟᱜ ᱟᱫᱚ ᱟᱪᱷᱟ ᱟᱪᱷᱟ ᱡᱟᱭᱦᱳᱠ ᱤᱱᱟᱹ ᱢᱟᱹᱱ ᱛᱚ ᱧᱟᱢ ᱠᱟᱜ ᱢᱮ ᱢᱟᱲᱟᱝ ᱨᱮ ᱦᱮᱸᱥᱮ
ᱦᱳᱭ ᱟᱹᱵᱤᱱᱟᱜ ᱠᱟᱛ
ᱟᱫᱚ ᱦᱚᱭ ᱦᱚᱭ ᱡᱟᱭᱦᱚᱠ ᱛᱟᱨᱯᱚᱨᱮ ᱛᱟᱦᱞᱮ ᱱᱟᱯᱟᱭ ᱵᱟᱲᱟᱭ ᱜᱮᱛᱚ
ᱦᱳᱭ ᱱᱤᱫ ᱫᱚ ᱱᱟᱯᱟᱭ ᱜᱮ
ᱡᱟᱹᱭ ᱦᱚᱠ ᱟᱹᱰᱤ ᱫᱤᱱ ᱛᱟᱭᱚᱢ
ᱟᱹᱵᱤᱱ ᱜᱮ ᱪᱮᱫ ᱞᱮᱠᱟ
ᱦᱩᱸ ᱤᱧᱦᱚ ᱱᱤᱭᱟᱹ ᱜᱷᱟᱹᱲᱤᱡ ᱫᱚ ᱱᱟᱯᱟᱭ ᱠᱟᱛᱷᱟ ᱜᱮ ᱠᱟᱱ ᱜᱮᱭᱟ ᱱᱟᱯᱟᱭ ᱜᱮ ᱦᱮᱱᱟᱜ ᱟᱠᱟᱫᱤᱧᱟ ᱦᱚᱭᱥᱮ ᱚᱱᱛᱮ ᱟᱯᱮ ᱥᱮᱫ ᱪᱮᱫ ᱞᱮᱠᱟ ᱫᱟᱜ ᱡᱟᱹᱯᱩᱫ ᱠᱚ
ᱫᱟᱜ ᱫᱚ ᱵᱟᱝᱟᱭ ᱨᱤᱢᱤᱞ ᱟᱠᱟᱜ ᱟᱭ
ᱚᱸ
ᱫᱟᱜᱟᱭ ᱥᱮ ᱵᱟᱝ ᱚᱱᱟ ᱫᱚ ᱵᱟᱝ ᱵᱩᱡᱷᱟᱹᱜ ᱠᱟᱱᱟ
ᱟᱪᱷᱟ ᱛᱟᱦᱞᱮ ᱢᱮᱰᱟᱢ ᱛᱟᱦᱞᱮ ᱦᱩᱲᱩ ᱨᱚᱦᱚᱭ ᱠᱚᱫᱚ
ᱨᱚᱦᱚᱭ ᱦᱮᱸ ᱪᱟᱞᱟᱜ ᱠᱟᱱᱟ ᱵᱟᱨᱯᱮ ᱫᱤᱱ ᱦᱩᱭ ᱮᱱᱟ ᱨᱚᱭ ᱫᱚ
ᱟᱪᱷᱟ ᱟᱫᱚ ᱟᱢ ᱫᱚᱢ ᱪᱟᱞᱟᱜ ᱠᱟᱱᱟ ᱥᱮ ᱵᱟᱝ
ᱤᱧ ᱫᱚ ᱦᱚᱞᱟ ᱫᱚ ᱠᱟᱹᱴᱤᱡ ᱤᱧ ᱛᱩᱫ ᱠᱮᱫ ᱜᱮᱭᱟ ᱢᱮᱱᱠᱷᱟᱱ ᱛᱤᱦᱤᱧ ᱫᱚ ᱦᱩᱸ ᱟᱹᱰᱤ ᱢᱟᱨᱟᱝ ᱠᱟᱹᱢᱤᱧ ᱦᱮᱡ ᱟᱠᱟᱱᱟ ᱢᱮᱱᱫᱚ ᱰᱟᱹᱟᱝᱜᱨᱤ ᱜᱩᱯᱤ
ᱟᱪᱪᱷᱟ ᱴᱷᱤᱠ ᱵᱟᱠᱷᱟᱱ ᱫᱚ ᱰᱟᱹᱝᱜᱨᱤ ᱵᱟᱢ ᱟᱹᱥᱩᱞ ᱫᱚᱦᱚ ᱠᱟᱜ ᱠᱷᱟᱱ ᱥᱚᱨᱦᱟᱭ ᱨᱮᱫᱚ ᱪᱤᱠᱟᱹ ᱞᱮᱠᱟᱛᱮ ᱵᱚᱱ ᱥᱚᱨᱦᱟᱭᱚᱜᱼᱟ
ᱦᱳᱭ ᱥᱚᱨᱦᱟᱭ ᱦᱚᱸ ᱟᱨ ᱱᱚᱣᱟ ᱵᱟᱫᱮ ᱟᱨᱦᱚᱸ ᱠᱷᱮᱛ ᱠᱚᱨᱮ ᱜᱩᱨᱤᱡ ᱵᱟᱢ ᱢᱟᱜ ᱞᱮᱠᱷᱟᱱ ᱫᱚ ᱪᱤᱠᱟᱛᱮ ᱦᱩᱲᱩ ᱦᱩᱭᱩᱜᱼᱟ ᱜᱩᱨᱤᱡ ᱵᱟᱝ ᱮᱢᱟᱜ ᱞᱮᱠᱷᱟᱱ ᱚᱱᱠᱟ ᱵᱟᱝ ᱞᱟᱹᱵᱤᱫᱚᱜᱼᱟ ᱥᱮ ᱦᱟᱥᱟ ᱠᱚᱫᱚ
ᱦᱳᱭ ᱦᱳᱭ ᱦᱳᱭ
ᱚᱱᱟ ᱤᱭᱟᱹᱛᱮ ᱡᱟᱹᱥᱛᱤ ᱫᱚ ᱵᱟᱹᱱᱩᱜ ᱠᱚᱣᱟ
ᱦᱩᱸ
ᱫᱚ ᱢᱮᱱᱟᱜ ᱠᱚᱣᱟ ᱢᱮᱱᱛᱷᱮᱡ
ᱢᱟᱱᱮ ᱜᱩᱨᱤᱡ ᱫᱚ ᱦᱩᱭᱩᱜᱼᱟ ᱥᱮ ᱪᱮᱫ
ᱦᱚᱭ
ᱴᱷᱤᱠ ᱴᱷᱤᱠ ᱴᱷᱤᱠ ᱦᱮᱸ ᱚᱱᱟ ᱦᱚᱸ ᱞᱟᱹᱠᱛᱤᱜ ᱠᱟᱱ ᱜᱮᱭᱟ ᱞᱟᱹᱠᱛᱤ ᱨᱮᱱᱟᱜ ᱜᱮ ᱟᱫᱚ ᱟᱫᱚ ᱜᱚᱴᱟ ᱠᱷᱮᱛ ᱠᱚ ᱥᱤ ᱞᱟᱹᱦᱩᱫ ᱠᱮᱫᱟ ᱥᱮ ᱤᱱᱠᱟᱹ ᱜᱮ ᱠᱷᱮᱛ ᱠᱚᱨᱮ ᱜᱮ ᱥᱮ ᱵᱟᱹᱫᱽ ᱠᱚᱨᱮ ᱥᱮ ᱡᱟᱦᱟᱸ ᱫᱚ ᱜᱟᱡᱟᱲ ᱠᱚᱨᱮᱢ ᱜᱩᱯᱤᱭᱮᱫ ᱠᱚᱣᱟ
ᱵᱟᱝᱟ ᱜᱚᱴᱟ ᱫᱚ ᱵᱟᱝᱞᱟ ᱠᱚ ᱥᱤ ᱠᱟᱫᱟ ᱜᱚᱰᱟ ᱠᱚᱨᱮ ᱯᱷᱟᱸᱠᱟ ᱜᱮ ᱢᱮᱱᱟᱜᱼᱟ ᱟᱫᱚ ᱚᱸᱰᱮ ᱜᱮ ᱟᱛᱤᱧ ᱦᱩᱭᱩᱜ ᱠᱟᱱᱟ
ᱟᱢ ᱮᱠᱟ ᱜᱮ ᱥᱮ ᱟᱨᱦᱚᱸ ᱜᱟᱛᱮ ᱜᱟᱯᱟᱛᱮ ᱥᱮᱱ
ᱫᱟᱫᱟ ᱛᱟᱠᱤᱱ ᱵᱟᱨᱭᱟ ᱢᱮᱱᱟᱜ ᱠᱤᱱᱟ ᱟᱨ ᱤᱧ
ᱦᱚᱸ ᱟᱪᱪᱷᱟ ᱟᱪᱪᱷᱟ ᱟᱪᱪᱷᱟ ᱡᱟᱭᱦᱮ ᱟᱫᱚ ᱟᱯᱮ ᱥᱮᱫ ᱪᱮᱫ ᱞᱮᱠᱟ ᱵᱤᱨ ᱠᱚ
ᱦᱮᱸ ᱵᱤᱨ ᱫᱚ ᱟᱹᱰᱤ ᱵᱤᱨ ᱫᱚ ᱢᱮᱱᱟᱜᱼᱟ ᱢᱮᱱᱠᱷᱟᱱ ᱚᱱᱠᱟᱱ ᱞᱟᱹᱠᱛᱤᱭᱟᱱ ᱫᱟᱨᱮ ᱠᱚᱫᱚ ᱵᱟᱹᱱᱩᱜᱼᱟ ᱵᱤᱨ ᱢᱮᱱᱛᱮ ᱫᱚ ᱚᱱᱮ ᱪᱮᱫ ᱠᱚ ᱢᱮᱛᱟᱜᱼᱟ ᱥᱚᱱᱟ ᱡᱷᱩᱨᱤ ᱟᱯᱮ ᱥᱮᱫ ᱫᱚ ᱪᱮᱫ ᱠᱚ ᱢᱮᱛᱟᱜᱼᱟ?
ᱦᱳᱭ ᱦᱳᱭ ᱦᱳᱭ ᱤᱱᱟᱹᱜᱮ ᱢᱚᱱᱮ ᱦᱚᱪᱪᱷᱮ ᱟᱠᱟᱥ ᱵᱟᱱᱤ
ᱦᱮᱸ ᱚᱱᱟᱜᱮ
ᱟᱪᱪᱷᱟ ᱟᱪᱪᱷᱟ ᱟᱪᱪᱷᱟ ᱡᱟᱭᱦᱳᱠ ᱚᱱᱠᱟᱜᱮ ᱵᱮᱯᱟᱨ ᱵᱟᱝ ᱟᱨ ᱠᱚᱫᱚ ᱛᱟᱦᱚᱞᱮ ᱟᱫᱚ ᱵᱟᱜᱟᱞᱤ ᱠᱚᱫᱚ ᱟᱫᱚ ᱵᱟᱹᱱᱩᱜ ᱠᱟᱜ ᱠᱚᱣᱟ
ᱵᱟᱹᱱᱩᱜ ᱠᱚᱣᱟ ᱩᱱᱠᱤᱱ ᱫᱟᱫᱟ ᱛᱟᱹᱠᱤᱱ ᱵᱟᱨᱭᱟ ᱢᱮᱱᱟᱜ ᱠᱤᱱᱟ ᱟᱨ ᱤᱧ ᱢᱤᱱᱟᱹᱧᱟ ᱟᱨ ᱟᱨ ᱢᱤᱫᱴᱮᱡ ᱤᱭᱟᱹᱭ ᱛᱟᱦᱮᱸ ᱠᱟᱱᱟᱭ ᱢᱮᱱᱫᱚ ᱛᱟᱞᱟ ᱟᱭᱳᱭ ᱛᱟᱦᱮᱸ ᱠᱟᱱᱟ ᱟᱫᱚ ᱩᱱᱤ ᱫᱚ ᱚᱱᱟ ᱠᱷᱮᱛ ᱥᱮ ᱜᱮ ᱰᱟᱹᱝᱨᱤ ᱠᱚ ᱡᱚᱲᱟᱣ ᱟᱠᱟᱫ ᱠᱚᱣᱟ ᱱᱟᱜ ᱠᱷᱟᱱ ᱟᱫᱚ ᱢᱮᱱᱫᱟᱭ ᱟᱹᱜᱩᱧ ᱪᱟᱞᱟᱜᱼᱟ
ᱦᱩᱸ
ᱤᱱᱟᱹᱛᱮ ᱪᱟᱞᱟᱣ ᱠᱟᱱᱟᱭ ᱮᱠᱞᱟ ᱮᱠᱞᱟ ᱫᱚ ᱵᱟᱝᱠᱚ ᱜᱩᱯᱤ ᱠᱚᱜᱮᱭᱟ ᱪᱮᱫᱟᱜ ᱥᱮ ᱥᱮᱛ ᱥᱮᱛᱟ ᱠᱚ ᱦᱤᱡᱩᱜ ᱠᱟᱱᱟ ᱵᱟᱝ ᱢᱮᱨᱚᱢ ᱠᱚ ᱵᱷᱤᱰᱤ ᱠᱚᱠᱚ ᱜᱮᱨᱮᱫ ᱠᱚᱣᱟ ᱟᱫᱚ ᱚᱱᱟ ᱤᱭᱟᱹᱛᱮ
ᱟᱪᱪᱷᱟ ᱟᱪᱪᱷᱟ ᱴᱷᱤᱠ ᱴᱷᱤᱠ ᱠᱟᱛᱷᱟ ᱠᱟᱱ ᱜᱮᱭᱟ ᱵᱟᱝ ᱫᱚ ᱵᱟᱝᱸ ᱦᱢ
ᱦᱩᱸ
ᱟᱫᱚ ᱛᱟᱦᱚᱞᱮ ᱤᱭᱟᱹ ᱢᱮᱰᱟᱢ ᱵᱟᱹᱧ ᱠᱩᱞᱤ ᱠᱟᱜ ᱢᱮᱭᱟ ᱚᱞ ᱯᱟᱲᱦᱟᱣ ᱫᱚ ᱛᱤᱱᱟᱹᱜ ᱴᱟᱢ ᱚᱞ ᱯᱟᱲᱦᱟᱣ ᱟᱠᱟᱱᱟ?
ᱚᱞ ᱯᱟᱲᱦᱟᱣ ᱫᱚ ᱩᱱᱟᱹᱜ ᱴᱟ ᱫᱚ ᱵᱟᱝ ᱠᱟᱱᱟ ᱵᱟᱨᱚ
ᱚᱢ ᱟᱪᱪᱷᱟ ᱤᱱᱟ ᱛᱟᱭᱚᱢ
ᱤᱱᱟᱹ ᱛᱟᱭᱚᱢ ᱫᱚ ᱟᱹᱰᱤᱜᱟᱱ ᱮᱴᱠᱮᱴᱚᱬᱮ ᱦᱩᱭᱱᱟ ᱠᱚᱞᱮᱡᱽ ᱨᱮ ᱵᱷᱩᱨᱛᱤ ᱦᱩᱭᱱᱟ ᱚᱱᱟᱦᱚᱸ ᱵᱟᱨ ᱥᱮᱨᱢᱟ ᱠᱚᱞᱮᱡᱽ ᱨᱮ ᱢᱤᱫ ᱥᱮᱨᱢᱟ ᱯᱟᱲᱦᱟᱣ ᱦᱩᱭᱱᱟ ᱫᱚᱥᱟᱨ ᱥᱮᱨᱢᱟ ᱫᱚ ᱮᱰᱢᱤᱥᱚᱱ ᱵᱟᱹᱧ ᱫᱟᱲᱮᱭᱟᱫᱟ ᱩᱱ ᱚᱠᱛᱚ ᱫᱚ ᱜᱚᱜᱚ ᱣᱟᱜ ᱡᱟᱸᱜᱟ ᱨᱟᱹᱯᱩᱫ ᱮᱱᱟ, ᱟᱨ ᱜᱚᱜᱚ ᱫᱚ ᱟᱹᱰᱤᱜᱴᱟᱭ ᱢᱚᱴᱟ ᱜᱮᱭᱟ ᱥᱮ ᱟᱫᱚ ᱴᱷᱮᱸᱜᱟ ᱟᱛᱮ ᱦᱚᱸ ᱵᱟᱭ ᱛᱟᱲᱟᱢ ᱫᱟᱲᱮᱭᱟᱜ ᱠᱟᱱ ᱛᱟᱦᱮᱱᱟ ᱠᱟᱱᱟ ᱟᱨ ᱩᱱ ᱚᱠᱛᱚ ᱨᱮᱜᱮ ᱢᱤᱫᱴᱤᱡ ᱫᱤᱫᱤ ᱛᱟᱦᱮᱸ ᱠᱟᱱᱟᱭ ᱩᱱᱤ ᱫᱟᱹᱭ ᱦᱚᱲ ᱢᱤᱫᱴᱟᱝ ᱦᱚᱸ ᱡᱟᱶᱟᱭᱮᱱᱟ ᱛᱟᱦᱞᱮ ᱚᱲᱟᱜ ᱨᱮᱢᱟ ᱜᱚᱜᱚ ᱵᱟᱭ ᱫᱟᱲᱮᱭᱟᱜ ᱠᱟᱱᱟ ᱵᱟᱵᱟᱭ ᱛᱟᱦᱮᱸ ᱠᱟᱱᱟ ᱟᱫᱚ ᱛᱟᱦᱚᱞᱮ ᱚᱱᱠᱟᱜᱮ ᱩᱱᱫᱚ ᱮᱰᱢᱤᱥᱚᱱ ᱵᱟᱹᱧ ᱫᱟᱲᱮᱭᱟᱜ ᱛᱮ ᱚᱸᱰᱮ ᱫᱚ ᱟᱴᱟᱜᱽ ᱜᱮ ᱛᱟᱦᱮᱸᱭᱮᱱᱟ
ᱟᱨ ᱤᱱᱟᱹ ᱛᱟᱭᱚᱢ ᱦᱚᱸ ᱢᱚᱱᱮ ᱦᱩᱭ ᱞᱮᱱᱟ ᱵᱟᱝᱢᱟ ᱳᱯᱮᱱ ᱛᱮ ᱦᱳᱞᱚᱳ ᱠᱚᱢᱯᱞᱤᱴ ᱦᱩᱭᱩᱜᱼᱟ ᱢᱮᱱᱠᱷᱟᱱ ᱩᱱ ᱚᱠᱛᱚ ᱫᱚ ᱵᱟᱵᱟᱭ ᱯᱟᱲᱟᱣᱱᱟ ᱮᱱᱠᱷᱟᱱ ᱵᱟᱵᱟ ᱟᱛᱮᱫ ᱦᱟᱱᱛᱮ ᱱᱟᱛᱮ ᱛᱮ ᱧᱤᱨ ᱞᱟᱜᱟᱭᱮᱱᱟ ᱟᱫᱚ ᱵᱟᱵᱟ ᱦᱚᱸ ᱠᱤᱫᱤᱧ ᱚᱱᱠᱟ ᱠᱟᱛᱮ ᱚᱱᱟ ᱠᱟᱛᱮ ᱚᱱᱟ ᱫᱚ ᱚᱱᱫᱚ ᱜᱮ ᱛᱟᱦᱮᱸᱭᱮᱱᱟ
ᱚ ᱡᱟᱭᱦᱳᱠ ᱛᱟᱦᱚᱞᱮ ᱮᱸᱴᱠᱮᱴᱚᱬᱮ ᱫᱚ ᱟᱹᱰᱤᱜᱮ ᱦᱳᱭᱛᱳ ᱛᱟᱦᱚᱞᱮ ᱞᱟᱹᱭ ᱫᱟᱹᱧ ᱮᱴᱠᱮᱴᱚᱸᱲᱮ ᱫᱚ ᱛᱟᱦᱚᱞᱮ ᱟᱹᱰᱤ ᱡᱟᱹᱥᱛᱤ ᱜᱮᱛᱟᱢᱟ ᱦᱮᱸ ᱥᱮ ᱵᱟᱝ
ᱡᱟᱹᱥᱛᱤ ᱜᱮᱭᱟ ᱟᱨ ᱫᱟᱫᱟ ᱫᱚ ᱢᱮᱱᱟ ᱠᱟᱫᱮᱭᱟ ᱢᱮᱱᱠᱷᱟᱱ ᱫᱟᱫᱟ ᱫᱚ ᱠᱟᱹᱴᱤᱡ ᱢᱮᱱᱴᱟᱞᱤ ᱞᱳ ᱜᱮᱛᱟᱭᱟ ᱩᱱᱟᱹᱜᱴᱟ ᱚᱸᱰᱮ ᱠᱚᱨᱮ ᱥᱮ ᱡᱟᱦᱟᱱᱟᱜ ᱰᱟᱠᱛᱟᱨ ᱠᱷᱟᱱᱟ ᱠᱚᱨᱮ ᱨᱚᱲ ᱠᱚᱫᱚ ᱚᱛᱚ ᱴᱟᱜ ᱫᱚ ᱵᱟᱭ ᱫᱟᱲᱮᱭᱟᱜ ᱜᱮᱭᱟ ᱟᱫᱚ ᱚᱱᱟ ᱤᱭᱟᱹᱛᱮ ᱤᱧᱜᱮ ᱪᱟᱞᱟᱜ ᱦᱩᱭ ᱞᱮᱱᱟ ᱫᱟᱫᱟ ᱦᱚᱸ ᱠᱟᱹᱴᱤᱡ ᱦᱮᱱᱰᱤᱠᱮᱯ ᱢᱮᱱᱫᱚ ᱢᱤᱫᱴᱟᱝ ᱛᱤ ᱠᱟᱹᱴᱤᱡ ᱠᱟᱹᱴᱩᱵ ᱠᱚ ᱵᱟᱝ ᱥᱚᱡᱷᱮᱜ ᱛᱟᱭᱟ ᱟᱫᱚ ᱚᱱᱟᱛᱮ ᱩᱱᱟᱹᱜ ᱞᱚᱜᱚᱱ ᱡᱟᱦᱟᱱᱟᱜ ᱠᱟᱹᱢᱤ ᱫᱚ ᱵᱟᱭ ᱫᱟᱲᱮᱜ ᱜᱮᱭᱟ ᱟᱫᱚ ᱜᱚᱲᱚ ᱞᱟᱜᱟᱜᱼᱟ
ᱦᱚᱸ ᱦᱚᱸ
ᱥᱮᱛᱟᱜ ᱵᱮᱲᱟ ᱱᱟᱦᱮᱞ ᱠᱚᱭ ᱥᱤ ᱠᱮᱫᱟ ᱞᱚᱥᱚᱫ ᱦᱩᱭ ᱮᱱᱟ ᱟᱨ ᱛᱟᱦᱚᱞᱮ ᱠᱷᱟᱱ ᱞᱚᱥᱚᱫ ᱛᱮ ᱟᱲᱮ ᱞᱟᱜ ᱛᱮ ᱟᱹᱰᱤᱜᱟᱱ ᱫᱤᱨᱤᱜ ᱛᱟᱭᱟ ᱮᱸᱰᱮᱠᱷᱟᱱ ᱟᱲᱮ ᱫᱩᱧ ᱞᱟᱜ ᱜᱚᱲᱚ ᱦᱚᱴᱚ ᱟᱫᱮᱭᱟ ᱟᱨᱤᱧ ᱦᱮᱡ ᱮᱱᱟ
ᱟᱪᱪᱷᱟ ᱟᱪᱪᱷᱟ ᱡᱟᱭᱦᱳᱠ
ᱦᱮᱸ
ᱛᱟᱦᱚᱞᱮ ᱦᱟᱨᱠᱮᱛ ᱥᱟᱥᱮᱛ ᱫᱚ ᱟᱹᱰᱤ ᱜᱮ ᱥᱟᱸᱜᱮ ᱜᱮ ᱛᱟᱵᱚᱱᱟ ᱦᱮᱸ ᱥᱮ ᱵᱟᱝ
ᱦᱮᱸ ᱥᱟᱸᱜᱮ ᱜᱮᱭᱟ ᱡᱷᱚᱛᱚ ᱦᱚᱲᱟᱜ ᱜᱮ ᱥᱟᱸᱜᱮᱭᱟ ᱛᱚ ᱦᱚᱲ ᱛᱟᱦᱮᱸ ᱞᱮᱱᱠᱷᱟᱱ ᱩᱱᱠᱩᱣᱟᱜ ᱦᱚᱸ ᱦᱟᱨᱠᱮᱛ ᱥᱟᱥᱮᱛ ᱫᱚ ᱦᱚᱲ ᱛᱟᱦᱮᱸ ᱞᱮᱱᱠᱷᱟᱱ ᱦᱚᱸ ᱢᱮᱱᱟᱜ ᱜᱮᱭᱟ ᱢᱮᱱᱠᱷᱟᱱ ᱡᱷᱚᱛᱚ ᱦᱚᱲ ᱛᱮᱠᱚ ᱠᱚᱨᱟᱣ ᱛᱮ ᱠᱤᱪᱷᱩ ᱫᱚ ᱠᱚᱢᱚᱜᱼᱟ
ᱦᱩᱸ ᱦᱮᱸ
ᱵᱟᱠᱷᱟᱱ ᱚᱠᱚᱭᱟᱜ ᱜᱮ ᱦᱟᱨᱠᱮᱛ ᱥᱟᱥᱮᱛ ᱵᱟᱹᱱᱩᱜᱼᱟ ᱡᱷᱚᱛᱚ ᱦᱚᱲᱟᱜ ᱜᱮ ᱢᱮᱱᱟᱜᱼᱟ
ᱴᱷᱤᱠ ᱴᱷᱤᱠ ᱡᱟᱭᱦᱳᱠ ᱚᱱᱠᱟ ᱵᱮᱯᱟᱨ ᱛᱟᱦᱚᱞᱮ ᱵᱟᱝ
ᱦᱳᱭ
ᱦᱳᱭ ᱟᱫᱚ ᱡᱚᱛᱚ ᱥᱟᱱᱟᱢᱟᱜ ᱛᱮᱞᱟ ᱦᱚᱧ ᱧᱟᱢ ᱠᱮᱫᱟ ᱟᱫᱚ ᱚᱱᱛᱮ ᱫᱚ ᱟᱫᱚ ᱵᱟᱹᱧ ᱠᱩᱞᱤ ᱢᱮᱭᱟ ᱦᱮᱸ ᱥᱮ ᱵᱟᱝ ᱤᱱᱟᱹ ᱛᱟᱭᱚᱢ ᱛᱟᱦᱚᱞᱮ ᱟᱯᱮ ᱥᱮᱫ ᱟᱦ ᱠᱩᱞᱤ ᱠᱮᱢᱟᱹᱧ ᱢᱮᱱᱛᱮ ᱟᱫᱚ ᱠᱟᱹᱢᱤ ᱠᱟᱹᱥᱱᱤ ᱟᱹᱰᱤ ᱜᱚᱴᱟᱝ ᱢᱟᱹᱭ ᱛᱟᱠᱚ ᱜᱮ ᱵᱤᱴᱤ ᱛᱟᱠᱚ ᱜᱮ ᱵᱟᱠᱚ ᱫᱟᱲᱮᱭᱟᱜᱼᱟ ᱛᱚ ᱟᱫᱚ ᱚᱱᱟ ᱦᱚᱛᱮᱡ ᱛᱮ ᱠᱩᱞᱤ ᱠᱤᱢᱟᱹᱧ ᱢᱮᱱᱛᱮ ᱟᱫᱚ ᱡᱚᱠᱷᱚᱱ ᱩᱱᱟᱹᱜ ᱦᱟᱨᱠᱮᱛ ᱥᱟᱥᱮᱛᱮᱢ ᱞᱟᱹᱭ ᱠᱮᱫᱟ ᱥᱟᱱᱟᱢ ᱞᱮᱠᱟᱱᱟᱜ ᱠᱟᱹᱢᱤ ᱜᱮ ᱛᱟᱦᱚᱞᱮ ᱟᱢᱫᱚᱢ ᱠᱟᱹᱢᱤ ᱫᱟᱲᱮᱭᱟᱜ ᱜᱮᱭᱟ ᱢᱮᱱᱛᱤᱧ ᱵᱟᱰᱟᱭ ᱠᱮᱫᱟ ᱦᱳᱭ ᱦᱳᱭ ᱫᱚᱨᱠᱟᱨ ᱦᱚᱸ ᱠᱟᱱ ᱜᱮᱭᱟ ᱥᱮ ᱚᱱᱠᱟ ᱜᱮ ᱟᱨᱠᱤ
ᱫᱤᱥᱚᱢ ᱫᱚ ᱱᱟᱥᱮ ᱵᱟᱰᱟᱭ ᱥᱟᱱᱟ ᱠᱤᱫᱤᱧᱟ ᱟᱫᱚ ᱚᱠᱟ ᱫᱤᱥᱚᱢ ᱪᱚᱝ
ᱫᱤᱥᱚᱢ ᱫᱚ ᱵᱮᱝᱜᱚᱞ ᱨᱮᱭᱟᱜ ᱯᱩᱨᱩᱞᱤᱭᱟᱹ ᱡᱮᱞᱟ
ᱟᱪᱪᱷᱟ ᱦᱮᱸ ᱵᱩᱡᱷᱟᱹᱣ ᱠᱤᱫᱟᱹᱧ ᱟᱫᱚ ᱛᱟᱦᱚᱞᱮ ᱟᱵᱚ ᱫᱚ ᱯᱩᱲᱥᱤ ᱜᱮᱭᱟ ᱵᱚᱱ ᱫᱚᱢᱮ ᱫᱚ ᱵᱟᱵᱚᱱ ᱥᱟᱦᱟ ᱥᱟᱺᱜᱤᱧᱟ
ᱟᱹᱵᱤᱱ ᱫᱚ
ᱟᱞᱮ ᱵᱟᱸᱠᱩᱲᱟ
ᱚ ᱵᱟᱸᱠᱩᱲᱟ
ᱦᱮᱸ ᱦᱮᱸ ᱟᱫᱚ ᱚᱱᱟ ᱦᱚᱛᱮᱡᱤᱧ ᱞᱮᱭᱫᱟ ᱟᱵᱚ ᱫᱚ ᱯᱩᱲᱥᱤ ᱜᱮ ᱠᱟᱱᱟ ᱵᱚᱱ ᱦᱮᱸ ᱥᱮ ᱟᱫᱚ ᱚᱱᱟᱨᱮ ᱟᱨᱚ ᱛᱟᱦᱮᱸ ᱠᱟᱱᱟ ᱛᱚ ᱢᱟᱱ ᱫᱤᱥᱚᱢ ᱵᱟᱨᱦᱟ ᱫᱤᱥᱚᱢ ᱥᱟᱸᱛ ᱫᱤᱥᱚᱢ
ᱦᱳᱭ ᱚᱱᱟ ᱢᱮᱱᱟᱜ ᱜᱮᱭᱟ ᱟᱞᱮ ᱫᱚ ᱵᱟᱨᱦᱟ ᱞᱮ ᱯᱟᱲᱟᱜ ᱠᱟᱱᱟ
ᱟᱪᱪᱷᱟ ᱟᱪᱪᱷᱟ ᱟᱪᱪᱷᱟ ᱡᱟᱭᱦᱳᱠ ᱱᱟᱯᱟᱭ ᱠᱟᱛᱷᱟ ᱵᱟᱲᱦᱟ ᱵᱟᱨᱦᱟ ᱫᱤᱥᱚᱢ ᱵᱟᱝ
ᱦᱳᱭ
ᱟᱪᱪᱷᱟ ᱟᱪᱪᱷᱟ ᱡᱟᱭᱦᱳᱠ
ᱢᱮᱱᱮᱫ ᱛᱟᱦᱮᱸᱱᱟ ᱠᱟᱱᱟ ᱠᱤ ᱵᱟᱨᱦᱟ ᱫᱤᱥᱚᱢ ᱦᱚᱲ ᱫᱚ ᱟᱹᱰᱤ ᱪᱟᱦᱟᱵ ᱜᱮᱠᱚ ᱨᱚᱲᱟ
ᱪᱟᱦᱟᱵ ᱫᱚ ᱵᱟᱝ ᱮᱸᱜ ᱫᱚ ᱵᱟᱨᱦᱟ ᱫᱤᱥᱚᱢ ᱦᱚᱲᱟᱜ ᱤᱧᱤᱧ ᱞᱟᱹᱭᱟᱢ ᱠᱟᱱᱟ
ᱫᱟᱹᱞ ᱫᱚ ᱵᱟᱠᱚ ᱞᱟᱹᱭᱟ ᱫᱟᱞ ᱠᱚ ᱞᱟᱹᱭᱟ ᱦᱮᱸ ᱥᱮ ᱵᱟᱝ
ᱦᱮᱸ ᱰᱟᱞ
ᱴᱷᱤᱠ ᱥᱮ ᱟᱪᱪᱷᱟ ᱤᱱᱟᱹ ᱛᱟᱭᱚᱢ ᱦᱩᱭᱩᱜ ᱠᱟᱱᱟ ᱫᱟᱹᱲ ᱠᱟᱛᱷᱟ ᱫᱚ ᱵᱟᱠᱚ ᱞᱮᱭᱟ ᱫᱟᱲ ᱢᱮ ᱫᱟᱲ ᱢᱮ ᱱᱮ ᱤᱱᱠᱟᱹᱱ ᱠᱟᱛᱷᱟ
ᱦᱳᱭ ᱦᱳᱭ ᱞᱟᱹᱭᱟ ᱠᱚ ᱢᱮᱱᱠᱷᱟᱱ ᱟᱞᱮ ᱥᱮᱫ ᱫᱚ ᱱᱟᱜᱠᱷᱟᱱ ᱩᱱᱟᱹᱜ ᱴᱟ ᱫᱚ ᱵᱟᱠᱚ ᱞᱟᱹᱭᱟ ᱡᱟᱦᱟᱸᱭ ᱟᱨᱚ ᱵᱩᱨᱩ ᱥᱮᱫ ᱢᱮᱱᱟᱜ ᱠᱚᱣᱟ ᱩᱱᱠᱩ ᱠᱟᱛᱷᱟ ᱵᱤᱱ ᱟᱸᱡᱚᱢ ᱞᱮᱠᱷᱟᱱ ᱟᱨᱚ ᱵᱤᱱ ᱵᱷᱟᱲᱟ ᱩᱛᱟᱹᱨᱚᱜᱼᱟ ᱟᱨᱚ ᱡᱩᱫᱟᱹ ᱠᱚ ᱨᱚᱲᱟ
ᱦᱳᱭᱛᱚ ᱚᱱᱟ ᱠᱟᱛᱷᱟ ᱜᱮ ᱥᱮ ᱞᱟᱹᱭ ᱫᱟᱹᱧ ᱟᱫᱚ ᱤᱧ ᱦᱚᱸ ᱢᱤᱫᱴᱟᱝ ᱵᱟᱨᱦᱟ ᱫᱤᱥᱚᱢ ᱥᱮᱱᱤᱡ ᱢᱤᱫᱴᱟᱝ ᱠᱩᱲᱤ ᱜᱤᱫᱽᱨᱟᱹᱭ ᱛᱟᱦᱮᱸ ᱠᱟᱱ ᱜᱮᱭᱟ ᱟᱫᱚ ᱩᱱᱤ ᱦᱚᱸ ᱚᱝᱠᱟ ᱜᱮ ᱮᱸ ᱚᱱᱠᱟ ᱵᱷᱟᱵ ᱛᱮᱜᱮ ᱞᱟᱹᱭᱟᱭ ᱟᱨ ᱢᱟᱱᱮ ᱫᱟᱹᱲ ᱠᱟᱛᱷᱟ ᱫᱚ ᱪᱟᱦᱟᱜ ᱪᱟᱦᱟᱜ ᱵᱚᱞᱛᱮ ᱚᱱᱠᱟᱱ ᱪᱟᱦᱟᱜ ᱠᱟᱛᱷᱟ ᱜᱮ ᱠᱟᱱᱟ ᱚᱱᱟ ᱫᱚ ᱢᱟᱱᱮ ᱦᱟᱱᱟ ᱱᱟ ᱤᱭᱟᱹ ᱪᱟᱦᱟᱵ ᱠᱟᱛᱷᱟ ᱫᱚ ᱵᱟᱝ ᱟᱨᱠᱤ ᱦᱮᱸ ᱟᱫᱚ ᱚᱱᱟ ᱠᱷᱟᱹᱛᱤᱨ ᱛᱮᱜᱮ ᱪᱮᱧ ᱞᱟᱹᱭ ᱫᱟ ᱦᱩᱸ
ᱚᱱᱟ ᱯᱟᱦᱴᱟ ᱫᱚ ᱚᱝᱠᱟ ᱜᱮᱠᱚ ᱨᱚᱲᱟ ᱟᱫᱚ ᱵᱟᱹᱦᱩ ᱠᱚᱞᱮ ᱟᱹᱜᱩ ᱠᱟᱜ ᱠᱚᱣᱟ
ᱦᱮᱸ
ᱟᱫᱚ ᱚᱱᱠᱟ ᱜᱮᱠᱚ ᱨᱚᱲ ᱛᱟᱦᱮᱸᱱᱟ ᱟᱫᱚ ᱫᱟᱫᱟ ᱛᱟᱠᱚ ᱫᱚ ᱠᱟᱹᱴᱤᱡ ᱤᱭᱟᱹ ᱠᱚ ᱵᱷᱮᱥᱟ ᱠᱚ ᱛᱟᱦᱮᱸ ᱱᱟᱠᱚ
ᱦᱳᱭ ᱦᱳᱭ ᱟᱫᱚ ᱚᱱᱟᱛᱤᱧ ᱞᱟᱹᱭ ᱠᱮᱫᱟ ᱛᱚ ᱟᱫᱚ ᱚᱱᱟ ᱛᱚᱧ ᱞᱟᱹᱭ ᱠᱮᱫᱟ ᱚᱱᱟ ᱪᱟᱦᱟᱵ ᱨᱮᱱᱟᱜ ᱠᱟᱨᱚᱱ ᱫᱚ ᱚᱱᱮ ᱚᱱᱟ ᱪᱟᱦᱟᱵ ᱚᱱᱟ ᱫᱟᱹᱞ ᱫᱟᱹᱞ ᱫᱚ ᱢᱤᱫ ᱢᱤᱫᱴᱮᱱ ᱱᱚᱝᱠᱟ ᱵᱷᱟᱵ ᱫᱟᱞᱻ ᱚᱱᱟ ᱪᱟᱦᱟᱵ ᱠᱟᱛᱮ ᱞᱟᱹᱭ ᱜᱚᱫ ᱠᱟᱫᱟᱭ ᱫᱟᱞ ᱟᱫᱚ ᱚᱱᱟ
ᱟᱹᱵᱤᱱ ᱫᱚ ᱵᱟᱵᱤᱱ ᱞᱟᱹᱭ ᱫᱟᱲᱮᱭᱟᱜ ᱠᱟᱱᱟ ᱫᱟᱞ ᱫᱚ ᱵᱟᱝ ᱟᱹᱵᱤᱱ ᱵᱟᱵᱤᱱ ᱞᱟᱹᱭ ᱫᱟᱲᱮᱜ
ᱦᱳᱭ ᱠᱤᱱᱛᱩ ᱚᱱᱟ ᱫᱟᱹᱲ ᱠᱟᱛᱷᱟ ᱫᱩᱧ ᱞᱟᱹᱭ ᱠᱟᱱᱟ ᱫᱟᱲ ᱢᱮ ᱫᱟᱲ ᱢᱮ ᱦᱮᱸ ᱥᱮ ᱵᱟᱝ
ᱦᱳᱭ
ᱚᱱᱟ ᱫᱚ ᱪᱟᱦᱟᱯᱚᱜ ᱠᱟᱱ ᱜᱮᱭᱟ ᱥᱮ ᱚᱱᱟ ᱫᱚ ᱫᱟᱹᱞ ᱥᱮ ᱫᱟᱹᱲ ᱢᱮ ᱫᱟᱹᱲ ᱡᱟᱦᱟᱸ ᱵᱚᱱ ᱞᱟᱹᱭ ᱫᱟ ᱚᱱᱟ ᱫᱚ ᱢᱤᱫᱴᱟᱝ ᱩᱱᱟᱹᱜ ᱴᱟ ᱢᱚᱪᱟ ᱨᱮ ᱚᱱᱟ ᱛᱮᱧ ᱞᱟᱹᱭ ᱫᱟ ᱚᱱᱮ ᱪᱟᱦᱟᱯ ᱚᱝᱠᱟ ᱵᱟᱝ ᱪᱟᱦᱟᱵᱚᱜᱼᱟ ᱚᱱᱟ ᱫᱟᱹᱲ ᱠᱟᱛᱷᱟ ᱡᱩᱫᱤᱢ ᱞᱟᱹᱭᱟ ᱟᱨ ᱫᱟᱲ ᱟᱫᱚ ᱪᱟᱦᱟᱯ ᱨᱮᱜᱮ ᱛᱟᱦᱮ‌ᱸᱱ ᱛᱟᱢᱟ ᱚᱱᱟ ᱢᱚᱪᱟ ᱫᱚ ᱟᱫᱚ ᱤᱱᱟᱹ ᱛᱮ ᱪᱟᱦᱟᱯ ᱪᱟᱦᱟᱯ ᱠᱚ ᱨᱚᱲᱟ ᱠᱟᱛᱷᱟ ᱫᱚ ᱴᱷᱤᱠ ᱜᱮᱠᱚ ᱞᱟᱹᱭ ᱦᱚᱪᱚ ᱠᱟᱫᱟ ᱮ ᱵᱟᱝ ᱠᱟᱛᱷᱟ ᱫᱚ ᱵᱟᱝ ᱟᱨ ᱵᱟᱠᱷᱟᱱ ᱫᱚ ᱢᱤᱫᱴᱟᱝ ᱨᱮᱦᱚᱸ ᱵᱚᱱ ᱢᱮᱱ ᱜᱮᱭᱟ ᱥᱮ ᱵᱮᱵᱚᱦᱟᱨ ‌‌ᱠᱟᱜ ᱜᱮᱭᱟ ᱵᱚᱱ ᱟᱹᱰᱤᱢ ᱪᱟᱦᱟᱵ ᱜᱮᱭᱟ ᱚᱱᱟ ᱪᱟᱦᱟᱯ ᱜᱮᱭᱟ ᱢᱟᱱᱮ ᱡᱟᱦᱟᱸ ᱫᱚ ᱢᱟᱱᱮ ᱩᱭᱦᱟᱹᱨ ᱵᱷᱟᱵᱚᱭᱟᱭ ᱪᱮᱫ ᱦᱚᱸ ᱵᱟᱭ ᱧᱟᱢ ᱫᱟᱲᱮᱜ ᱠᱷᱟᱹᱞᱤ ᱵᱚᱦᱚᱜ ᱜᱟᱹᱫᱩᱨᱚᱜ ᱟᱭ ᱤᱥᱤᱲ ᱤᱥᱤᱲ ᱟ ᱪᱟᱦᱟᱵ ᱠᱟᱜ ᱛᱮ ᱛᱷᱤᱨ ᱠᱚᱜᱼᱟ ᱡᱮᱭ ᱪᱤᱠᱟᱹᱭᱟ ᱵᱟᱭ ᱪᱤᱠᱟᱹᱭᱟ ᱚᱱᱚ ᱚᱝᱠᱟᱱ ᱦᱚ ᱦᱚᱸ ᱟᱵᱚ ᱵᱚᱱ ᱢᱮᱛᱟ ᱜᱮᱭᱟ ᱟᱹᱰᱤ ᱪᱟᱦᱟᱯ ᱜᱮᱭᱟ ᱟᱢ ᱫᱚ ᱴᱷᱤᱠ ᱥᱮ ᱟᱫᱚ ᱵᱟᱱᱟᱨ ᱨᱮᱱᱟᱜ ᱜᱤᱧ ᱞᱟᱹᱭ ᱥᱚᱡᱷᱮᱭᱟᱜ ᱢᱮᱭᱟ ᱡᱮ ᱟᱸ ᱚᱱᱛᱮ ᱵᱟᱨᱦᱟ ᱫᱤᱥᱚᱢ ᱥᱮᱫ ᱨᱮᱱ ᱡᱟᱦᱟᱸ ᱟᱢ ᱞᱟᱹᱭ ᱫᱟᱢ ᱵᱩᱨᱩ ᱥᱟᱸᱦᱮᱫ ᱦᱳ ᱡᱮᱢᱚᱱ ᱪᱮᱫ ᱞᱮᱠᱟ ᱠᱚ ᱨᱚᱲ ᱟᱠᱚ ᱚᱱᱟ ᱪᱟᱦᱟᱯ ᱠᱟᱛᱷᱟ ᱚᱱᱟ ᱪᱟᱦᱟᱯ ᱚᱱᱠᱟ ᱟᱨ ᱱᱚᱜᱼᱚ ᱱᱚᱝᱠᱟᱱ ᱮᱢᱱᱤ ᱦᱚᱲ ᱟᱵᱚ ᱱᱚᱣᱟ ᱠᱚᱨᱮ ᱦᱚᱸ ᱪᱟᱦᱟᱜ ᱪᱟᱦᱟ ᱵᱚᱱ ᱢᱮᱛᱟᱠᱚᱮ ᱚᱱᱠᱟᱱ ᱪᱟᱦᱟᱵ ᱵᱚᱱ ᱢᱮᱛᱟ ᱠᱚ ᱜᱮᱭᱟ ᱴᱷᱤᱠ ᱥᱮ
ᱦᱮᱸ
ᱟᱫᱚ ᱛᱟᱦᱚᱞᱮ ᱡᱚᱢ ᱵᱟᱲᱟ ᱠᱟᱛᱮᱜ ᱜᱮ ᱩᱰᱩᱠ ᱦᱩᱭ ᱟᱠᱟᱱᱟ ᱥᱮ ᱱᱟᱥᱮ
ᱦᱳᱭ ᱦᱳᱭ ᱱᱚᱜᱼᱚᱭ ᱫᱚᱥ ᱵᱟᱡᱟᱜ ᱚᱠᱛᱚ ᱚᱰᱚᱠ ᱦᱩᱭ ᱟᱠᱟᱱᱟ ᱚᱱᱟᱤᱞᱳ ᱚ ᱡᱚᱲᱟ ᱞᱮᱫ ᱛᱟᱦᱮᱸᱱᱟᱼᱟ ᱥᱮ ᱮᱠᱞᱟ ᱮᱠᱞᱟ ᱦᱮᱣᱟ ᱠᱟᱱᱟ ᱠᱚ ᱢᱤᱫ ᱫᱷᱟᱣ ᱥᱟᱶᱛᱮ ᱟᱫᱚ ᱮᱠᱞᱟ ᱫᱚ ᱵᱟᱠᱚ ᱛᱟᱦᱮᱱᱟ
ᱦᱳᱭ ᱟᱫᱚ ᱵᱟᱝ ᱪᱮᱫ ᱮᱢ ᱪᱤᱠᱟᱹ ᱫᱟᱲᱮᱭᱟᱜᱼᱟ ᱦᱮᱸ ᱥᱮ ᱟᱫᱚ ᱟᱯᱮ ᱫᱚ ᱱᱟᱦᱮᱞ ᱫᱚ ᱛᱟᱦᱚᱞᱮ
ᱟᱹᱵᱤᱱ ᱫᱚ ᱪᱮᱫ ᱠᱚᱵᱤᱱ ᱪᱤᱠᱟᱹᱭᱟ ᱱᱟᱦᱮᱞ ᱫᱚ ᱫᱟᱫᱟ ᱜᱮ ᱡᱚᱲᱟᱣ ᱞᱮᱫ ᱛᱟᱦᱮᱱᱟ ᱫᱟᱫᱟᱭ ᱡᱚᱲᱟ ᱞᱮᱫᱟ ᱟᱨ ᱚᱱᱟ ᱟᱲᱮ ᱞᱟᱜ ᱠᱚᱫᱚ ᱜᱚᱲᱚ ᱵᱟᱲᱟ ᱦᱩᱭᱱᱟ ᱦᱮᱸ ᱦᱤᱞᱤ ᱢᱮᱱᱟᱭᱟ ᱟᱫᱚ ᱱᱤᱛᱚᱜ ᱦᱟᱸᱜ ᱟᱹᱜᱩ ᱠᱟᱫᱟ ᱠᱚ ᱦᱤᱞᱤ ᱟᱹᱜᱩ ᱠᱟᱫᱮᱭᱟ ᱵᱟᱹᱵᱩ ᱢᱟᱹᱭ ᱛᱤᱱ ᱢᱮᱱᱟᱜ ᱠᱤᱱᱟ
ᱟᱪᱪᱷᱟ ᱟᱪᱪᱷᱟ ᱡᱟᱭᱦᱳᱠ
ᱟᱫᱚ‌ ᱤᱞᱤ ᱜᱮ ᱦᱟᱸᱜ ᱨᱚᱦᱚᱭ ᱟᱭ ᱱᱤᱛ ᱫᱚ
ᱚ ᱚᱱᱠᱟ ᱵᱮᱯᱟᱨ ᱛᱟᱦᱞᱮ ᱫᱚ ᱵᱟᱝ ᱛᱟᱦᱚᱞᱮ ᱟᱯᱮᱥᱮᱫ ᱩᱱᱟᱹᱜ ᱞᱮᱡᱮᱫ ᱞᱚᱥᱚᱫ ᱫᱚ ᱵᱟᱹᱱᱩᱜ ᱟᱠᱟᱫᱟ ᱡᱟᱹᱱᱤᱡ ᱪᱚ
ᱵᱷᱟᱟᱜ ᱞᱮᱸᱡᱮᱫ ᱞᱚᱥᱚᱫ ᱫᱚ ᱵᱟᱹᱱᱩᱜᱼᱟ ᱟᱞᱮᱥᱮᱫ ᱫᱚ ᱚᱱᱟ ᱜᱤᱛᱤᱞ ᱦᱟᱥᱟ
ᱦᱳᱭ ᱦᱳᱭ ᱚᱱᱟᱜᱮ ᱥᱮᱧ ᱞᱟᱹᱭ ᱫᱟ ᱟᱞᱮ ᱥᱮᱫ ᱫᱚ ᱟᱹᱰᱤ ᱡᱳᱨ ᱞᱮᱡᱮᱨ ᱞᱚᱥᱚᱫᱟ
ᱛᱟᱦᱚᱞᱮ ᱪᱤᱠᱟᱹᱛᱮᱯᱮ ᱛᱟᱲᱟᱢᱮᱫ ᱠᱟᱱᱟ ᱫᱟᱜ ᱫᱟᱜ ᱛᱮᱢᱟ ᱛᱟᱲᱟᱢ ᱜᱮ ᱵᱟᱭ ᱜᱟᱱᱚᱜᱼᱟ ᱢᱤᱫ ᱡᱟᱸᱜᱟ ᱞᱟᱦᱟᱛᱮ ᱦᱟᱸᱜ ᱟᱹᱰᱤ ᱡᱷᱟᱹᱞ ᱵᱮᱱ ᱥᱮᱱ ᱜᱚᱫᱚᱜᱼᱟ
ᱚᱱᱟ ᱥᱮ ᱟᱞᱮ ᱥᱮᱫ ᱟᱯᱮ ᱫᱚ ᱦᱤᱨᱤ ᱢᱤᱫ ᱫᱷᱟᱣ ᱦᱤᱡᱩᱜ ᱯᱮᱥᱮ ᱡᱩᱫᱤ ᱚᱱᱟ ᱛᱟᱣᱟᱜ ᱛᱟᱣᱟᱜ ᱛᱮᱜᱮ ᱡᱩᱫᱤ ᱵᱟᱝ ᱫᱤᱱ ᱠᱷᱟᱸᱰᱟᱜ ᱛᱟᱯᱮᱭᱟ ᱛᱟᱲᱟᱢ ᱵᱟᱝ ᱯᱟᱹᱨᱠᱟᱹᱣ ᱦᱚᱲ ᱫᱚ ᱛᱟᱲᱟᱢ ᱯᱤᱪᱷᱩᱢ ᱛᱟᱣᱟ ᱜᱚᱜᱼᱟ
ᱦᱮᱸ ᱩᱱᱤ ᱫᱚ ᱟᱨᱦᱚᱸ ᱵᱟᱭ ᱛᱟᱲᱟᱢ ᱠᱮᱭᱟ
ᱚᱱᱟ ᱜᱤᱥᱤᱧ ᱞᱟᱭᱮᱫᱟ ᱛᱟᱲᱟᱢ ᱵᱟᱝ ᱯᱟᱹᱨᱠᱟᱹᱣᱟᱱ ᱦᱚᱲ ᱫᱚ ᱛᱟᱲᱟᱢ ᱯᱤᱪᱷᱩ ᱛᱟᱣᱟ ᱜᱚᱜᱼᱟᱭ ᱱᱟᱥᱮ ᱞᱟᱦᱟᱜᱼᱟ ᱢᱤᱫ ᱡᱟᱸᱜᱟ ᱟᱨ ᱛᱟᱣᱟᱜᱚᱜᱼᱟ
ᱢᱤᱫ ᱡᱟᱸᱜᱟ ᱞᱟᱦᱟ ᱨᱮᱜᱮ ᱩᱱᱤ ᱢᱚᱬᱮ ᱡᱟᱸᱜᱟᱭ ᱞᱟᱦᱟ ᱠᱚᱜᱼᱟ
ᱦᱩᱸ ᱫᱟᱦᱩᱲ ᱡᱟᱦᱟ ᱵᱟᱝ ᱠᱚ ᱞᱟᱹᱭ-ᱟ ᱫᱟᱦᱩᱲ ᱫᱟᱦᱩᱲ ᱛᱮᱜᱮ ᱩᱱᱤ ᱫᱚᱭ ᱡᱤᱞ ᱠᱚᱫᱚ ᱤᱥᱤᱱ ᱠᱟᱛᱟᱭᱟ ᱩᱱ ᱫᱚ ᱟᱹᱰᱤ ᱡᱟᱞᱟ ᱜᱮᱭᱟ
ᱛᱟᱦᱚᱞᱮ ᱦᱩᱲᱩ ᱨᱚᱦᱚᱭ ᱠᱚᱫᱚᱯᱮ ᱮᱦᱚᱵ ᱠᱮᱫᱟ ᱥᱮ ᱟᱹᱣᱨᱤ